ᱦᱮᱞᱳ
ᱦᱮᱸ ᱨᱚᱲ ᱟᱧᱡᱚᱜ ᱠᱟᱱᱟ᱾
ᱚ ᱟᱸᱡᱚᱢᱚᱜ ᱠᱟᱱᱟ ᱥᱮ ᱥᱟᱸᱣᱱᱰ ᱠᱚ ᱫᱚ
ᱦᱩᱸ ᱦᱩᱸ ᱟᱸᱡᱚᱢᱚᱜ ᱠᱟᱱᱟ᱾
ᱟ ᱱᱟᱯᱟᱭ ᱵᱟᱲᱟ ᱜᱮᱥᱮ᱾
ᱦᱩᱸ ᱱᱟᱯᱟᱭ ᱵᱟᱲᱟ ᱜᱮ᱾
ᱪᱮᱫ ᱠᱚ ᱠᱟᱹᱢᱤ ᱦᱩᱭᱩᱜ ᱠᱟᱱᱟ?
ᱦᱮᱸ
ᱪᱮᱫ ᱠᱚ ᱠᱟᱹᱢᱤ ᱦᱩᱭᱩᱜ ᱠᱟᱱᱟ?
ᱪᱮᱫ ᱦᱚᱸ ᱵᱟᱝ ᱱᱚᱛᱮ ᱢᱟᱭ ᱫᱟᱜᱽ ᱜᱮᱭᱟᱭ ᱮᱟ
ᱦᱸ ᱟᱹᱛᱩ ᱫᱤᱥᱚᱢ ᱠᱚᱫᱚ ᱚᱠᱟ ᱥᱮᱱ ᱪᱚᱝ?
ᱱᱚᱛᱮ ᱢᱮᱫᱽᱱᱤᱯᱩᱨ ᱥᱮᱱ
ᱦᱸ ᱟᱞᱮ ᱫᱚ ᱱᱚᱛᱮ ᱯᱩᱨᱩᱞᱤᱭᱟᱹ
ᱚ
ᱟᱨ ᱪᱮᱫ ᱞᱮᱠᱟ ᱦᱩᱲᱩ ᱠᱚᱫᱚ ᱟᱯᱮ ᱫᱚ ᱪᱮᱫ ᱞᱮᱠᱟ ᱱᱤᱭᱟᱹ ᱥᱚᱢᱚᱭ ᱯᱮ ᱨᱚᱦᱚᱭᱟ ᱥᱮ ᱚᱠᱟ ᱥᱚᱢᱚᱭ ᱯᱮ ᱨᱚᱦᱚᱭᱟ
ᱱᱤᱭᱟᱹ ᱥᱩᱚᱢᱚᱭ ᱜᱮᱞᱮ ᱨᱚᱦᱭᱟ ᱦᱩᱲᱩ ᱠᱚᱫᱚ ᱮᱭ ᱛᱚᱲᱟ ᱠᱚᱠᱚ ᱜᱤᱰᱤ ᱵᱟᱲᱟ ᱟᱠᱟᱜᱼᱟ
ᱦᱩᱸ ᱟᱨ ᱱᱚᱛᱮ ᱫᱚ ᱟᱞᱮ ᱫᱚ ᱵᱷᱳᱨ ᱠᱷᱚᱱ ᱱᱤᱛᱚᱝ ᱟᱞᱮᱭᱟᱜ ᱪᱟᱥ ᱞᱟᱜᱟᱣ ᱟᱠᱟᱱᱟ ᱨᱚᱦᱚᱭ ᱫᱟᱞᱮ ᱚᱠᱚᱭ ᱠᱚᱫᱚ ᱠᱚ ᱨᱚᱦᱚᱭ ᱟᱠᱟᱫᱟ ᱚᱠᱚᱭ ᱠᱚᱫᱚ ᱠᱚ ᱨᱚᱦᱚᱭ ᱞᱟᱹᱜᱤᱫ ᱟᱨ ᱚᱠᱚᱭ ᱠᱚᱫᱚ ᱦᱟᱸᱜ ᱛᱚᱞᱟ ᱟᱹᱣᱨᱤ ᱛᱟᱠᱚᱣᱟ
ᱟᱞᱮ ᱱᱚᱛᱮ ᱢᱟ ᱱᱤᱛ ᱛᱮ ᱦᱚᱸ ᱩᱱᱠᱩ ᱛᱚᱞᱟ ᱫᱚ ᱠᱚ ᱮᱨ ᱵᱟᱲᱟᱭᱮᱫ ᱜᱮᱭᱟ ᱟᱣᱨᱤ ᱠᱚ ᱨᱚᱦᱚᱭᱟ ᱟᱨ ᱩᱱ ᱥᱢᱚᱭ ᱦᱚᱸ ᱚᱱᱠᱟ ᱫᱟᱜ ᱵᱟᱭ ᱫᱟᱜ ᱞᱮᱫ ᱛᱟᱦᱮᱸ ᱛᱚ
ᱚᱱᱟᱛᱮ
ᱟᱫᱚ ᱪᱮᱫ ᱞᱮᱠᱟ ᱥᱮᱨᱢᱟ ᱨᱮ ᱟᱯᱮ ᱢᱤᱫ ᱫᱷᱟᱣ ᱜᱮ ᱚᱱᱠᱟ ᱟᱱᱟᱡᱽ ᱛᱚᱨᱟᱣ-ᱟ ᱥᱮ ᱵᱟᱨ ᱫᱷᱟᱣ
ᱮᱸ ᱥᱮᱨᱢᱟ ᱨᱮ ᱵᱟᱨ ᱫᱷᱟᱣ ᱟᱨ ᱱᱚᱝᱠᱟ ᱥᱤᱛᱩᱝ ᱥᱤᱛᱩᱝ ᱫᱤᱱ ᱠᱚᱫᱚ ᱟᱱᱟᱡ ᱠᱚᱠᱚ ᱪᱟᱥ ᱵᱟᱲᱟᱭᱟ ᱟᱨ ᱱᱚᱝᱠᱟ ᱡᱟᱹᱯᱩᱫ ᱫᱤᱱ ᱠᱚᱫᱚ ᱦᱩᱲᱩ ᱠᱚ ᱨᱚᱦᱚᱭ ᱵᱟᱲᱟ ᱦᱩᱭᱩᱜᱼᱟ
ᱦᱩᱸ ᱟᱨ ᱱᱤᱭᱟᱹ ᱥᱚᱢᱚᱭ ᱨᱮ ᱪᱮᱫ ᱞᱮᱠᱟ ᱟᱯᱮᱥᱱ ᱵᱤᱦᱟᱹ ᱵᱟᱯᱞᱟ ᱠᱚ ᱦᱩᱭᱩᱜ ᱜᱮᱭᱟ ᱥᱮ ᱯᱷᱟᱹᱜᱩᱱ ᱪᱟᱸᱛ ᱵᱟᱹᱭᱥᱟᱹᱠᱷ ᱵᱚᱸᱜᱟ ᱥᱮᱱ ᱜᱮ
ᱦᱩᱸ ᱱᱤᱭᱟᱹ ᱥᱚᱢᱚᱭ ᱵᱤᱦ ᱵᱟᱞᱟ ᱦᱩᱭᱩᱜ ᱜᱮᱭᱟ ᱦᱩᱭᱱᱟ ᱠᱷᱩᱵ ᱡᱳᱨ ᱜᱮ
ᱟᱪᱪᱷᱟ ᱪᱮᱫᱞᱮᱠᱟ ᱢᱮᱱᱟᱜᱼᱟ ᱟᱹᱛᱩᱳ ᱚᱲᱟᱜ ᱟᱯᱮ ᱚᱱᱟ ᱠᱚᱨᱮᱫ ᱢᱟᱱᱮ ᱢᱤᱫᱴᱟᱝ ᱵᱟᱨᱭᱟ ᱥᱮ ᱥᱟᱸᱜᱮ ᱜᱮᱛᱟᱯᱮ ᱥᱟᱱᱛᱟᱲ ᱠᱚ
ᱥᱟᱸᱜᱮ ᱜᱮᱭᱟ
ᱛᱟᱶ ᱛᱤᱱᱟᱹᱜ ᱜᱟᱱ ᱴᱚᱞᱟ ᱢᱮᱱᱟᱜᱼᱟ ᱥᱮ ᱛᱤᱱᱟᱹᱜ ᱜᱟᱱ ᱚᱲᱟᱜ ᱢᱮᱱᱟᱜᱼᱟ
ᱚᱲᱟᱜ ᱫᱚ ᱢᱮᱱᱟᱜ ᱟᱠᱟᱫ ᱜᱮᱭᱟ ᱤᱱᱠᱟᱹ ᱰᱷᱮᱨ ᱜᱮ ᱴᱚᱞᱟ ᱠᱚᱦᱚᱸ ᱢᱮᱱᱟᱜ ᱟᱠᱟᱫ ᱜᱮᱭᱟ ᱟᱪᱪᱷᱟ
ᱠᱩ ᱟᱯᱮ ᱟᱹᱛᱩ ᱨᱮ
ᱟᱞᱮ ᱟᱹᱛᱩ ᱨᱮᱫᱚ ᱟᱹᱰᱤ ᱨᱚᱠᱚᱢ ᱠᱩ ᱯᱟᱹᱨᱤᱡ ᱢᱮᱱᱟᱜ ᱟᱠᱟᱫ ᱠᱚᱣᱟ
ᱥᱮ ᱡᱚᱛᱚ ᱜᱮ
ᱟᱹᱰᱤ ᱩᱭᱟ ᱨᱚᱠᱚᱢ ᱠᱚ ᱢᱮᱱᱟᱜ ᱟᱠᱟᱫ ᱠᱚᱣᱟ ᱡᱚᱛᱚ ᱜᱮ ᱢᱮᱱᱟᱜ ᱟᱠᱟᱫ ᱠᱚᱣᱟ ᱡᱚᱛᱚᱱ ᱡᱟᱹᱛᱤ ᱜᱮ
ᱪᱷᱟᱹᱛᱤᱠ ᱠᱚ ᱢᱮᱱᱟᱜ ᱠᱚᱣᱟ ᱥᱮᱪᱮᱫ
ᱦᱮᱸ
ᱪᱷᱛᱷᱤᱤᱠ ᱦᱚᱸ ᱢᱮᱱᱟᱜ ᱠᱚᱣᱟ ᱥᱮᱪᱮᱫ
ᱦᱮᱸ ᱦᱮᱸ ᱢᱮᱱᱟᱜ ᱟᱠᱟᱫ ᱠᱚᱣᱟ
ᱟᱞᱮ ᱥᱮᱱ ᱫᱚ ᱡᱚᱛᱚ ᱠᱚᱜᱮ ᱡᱚᱛᱚᱜᱮ ᱢᱮᱱᱟᱜ ᱠᱚᱣᱟ ᱢᱟᱱᱮ ᱟᱞᱮᱭᱟᱜ ᱛᱚ ᱴᱚᱞᱟ ᱠᱟᱱᱟ ᱟᱞᱮᱭᱟᱜ ᱧᱩᱛᱩᱢ ᱛᱮᱫᱚ ᱚᱱᱟ ᱵᱷᱳᱴ ᱥᱟᱨ ᱥᱚᱝᱠᱷᱟ ᱵᱟᱝ ᱦᱩᱭ ᱟᱠᱟᱱ ᱛᱮ ᱵᱩᱛᱷ ᱵᱟᱝ ᱟᱞᱟᱜ ᱠᱟᱱ ᱛᱟᱞᱮᱭᱟ ᱪᱷᱟᱛ ᱪᱷᱟᱛᱤᱠ ᱦᱚᱸ ᱢᱮᱥᱟ ᱢᱮᱱᱟᱜ ᱠᱚᱣᱟ ᱡᱟᱦᱟᱸ ᱟᱹᱛᱩ ᱧᱩᱛᱩᱢ ᱟᱞᱮ ᱞᱮ ᱚᱞᱚᱜ-ᱟ ᱪᱟᱠᱩᱞᱤᱭᱟᱹ ᱛᱚ ᱟᱞᱮ ᱟᱹᱛᱩ ᱧᱩᱛᱩᱢ ᱫᱚ ᱮᱠᱪᱩᱭᱮᱞᱤ ᱚᱱᱟ ᱫᱚ ᱵᱟᱝ ᱠᱟᱱᱟ ᱚᱱᱟ ᱠᱚᱫᱚ ᱯᱟᱨᱥᱚᱱᱟᱞ ᱰᱤᱴᱮᱞᱥ ᱥᱮᱭᱟᱨ ᱫᱚ ᱢᱟᱱᱟ ᱜᱮᱭᱟ ᱛᱚ ᱛᱚ ᱚᱱᱟ ᱜᱮᱞᱮ ᱚᱞ ᱫᱟ ᱟᱞᱮ ᱟᱛᱳ ᱫᱚ ᱚᱱᱟ ᱫᱚ ᱵᱟᱝ ᱠᱟᱱᱟ ᱛᱚ ᱚᱱᱟᱞᱮ ᱚᱞ ᱫᱟ ᱢᱮᱱᱠᱷᱟᱱ ᱟᱞᱮ ᱟᱛᱩ ᱫᱚ ᱮᱴᱟᱜ-ᱟᱜ ᱠᱟᱱᱟ
ᱚ
ᱟᱫᱚ ᱚᱱᱟ ᱴᱚᱞᱟ ᱨᱮᱜᱮ ᱵᱟᱵᱟ ᱛᱟᱠᱚ ᱥᱮᱫᱟᱭ ᱦᱟᱯᱲᱟᱢ ᱠᱷᱚᱱ ᱠᱚ ᱚᱞ ᱟᱹᱜᱩ ᱟᱠᱟᱫᱟ ᱟᱫᱚ ᱚᱱᱠᱟ ᱞᱮᱠᱟ ᱫᱚ ᱫᱚᱢᱮ ᱪᱷᱟᱹᱛᱤᱠ ᱢᱮᱱᱟᱜ ᱠᱚᱣᱟ ᱥᱤᱝ ᱢᱚᱞᱞᱚ ᱥᱤᱝ ᱫᱷᱚᱵᱚᱞ ᱥᱚᱨᱮᱱ ᱴᱩᱰᱩ ᱵᱮᱥᱟ ᱵᱟᱥ
ᱦᱮᱸ ᱦᱮᱸ ᱟᱞᱮ ᱦᱚᱸ ᱫᱚᱢᱮ ᱢᱮᱱᱟᱜ ᱟᱠᱟᱜ ᱠᱚᱜᱮᱭᱟ ᱟᱨᱠᱤ
ᱟᱨᱦᱸ ᱱᱩᱠᱩ ᱦᱟᱺᱰᱤ ᱡᱟᱦᱟᱸᱭ ᱠᱚ ᱢᱮᱛᱟ ᱠᱚᱣᱟ ᱥᱚᱦᱤᱥ ᱯᱚᱨᱟᱢᱟᱱᱤᱠ
ᱦᱮᱸ ᱦᱮᱸ
ᱩᱱᱩᱠᱩ ᱢᱟᱦᱚᱛᱚ ᱱᱚᱝᱠᱟ ᱞᱮᱠᱟ ᱟᱭᱢᱟ ᱯᱟᱹᱨᱤᱥ ᱜᱮ ᱢᱮᱱᱟᱜ ᱠᱚᱣᱟ ᱪᱷᱟᱛᱤᱠ ᱦᱚᱸ ᱢᱮᱥᱟ ᱢᱮᱱᱟᱜ ᱠᱚᱣᱟ
ᱟᱞᱮ ᱟᱹᱛᱩᱳ ᱨᱮᱫᱚ ᱩᱱᱠᱩ ᱜᱮ ᱡᱟᱹᱥᱛᱤ ᱢᱮᱱᱟᱜ ᱟᱠᱟᱫ ᱠᱚᱣᱟ
ᱪᱤᱞᱤ
ᱢᱟᱦᱚᱛᱚ ᱢᱟᱦᱟᱛᱚ ᱢᱟᱱᱱᱟ ᱨᱟᱱᱟ ᱛᱟ ᱯᱚᱨᱮ ᱠᱚ ᱤᱭᱟᱹ ᱱᱟᱹᱯᱤᱛ ᱩᱱᱠᱩ ᱦᱚᱸ ᱱᱟᱹᱯᱤᱛ ᱠᱚᱠᱚ ᱞᱟᱹᱭ ᱠᱚᱫᱚ ᱟᱨ ᱦᱚᱪᱪᱷᱮ ᱯᱮᱸᱲᱮ ᱠᱚ
ᱯᱮᱸᱲᱮ
ᱢᱟᱱᱮ ᱟᱹᱰᱤ ᱨᱚᱠᱚᱢ ᱠᱳᱡᱽ
ᱩᱱᱠᱩ ᱯᱮᱸᱲᱟ ᱫᱚ ᱪᱤᱞᱤ ᱠᱟᱱᱟ ᱠᱚ ᱥᱩᱸᱲᱤ ᱥᱮ ᱪᱤᱞᱤ
ᱵᱟᱝ ᱵᱟᱝ ᱥᱤ ᱠᱟᱱᱟ ᱠᱚ ᱩᱱᱠᱩᱣᱟᱜ ᱤᱭᱟᱹ ᱴᱟᱭᱴᱮᱞ ᱛᱮᱡ ᱜᱮ ᱵᱟᱹᱧ ᱩᱭᱦᱟᱹᱨ ᱫᱟᱲᱮᱭᱟᱜ ᱠᱟᱱᱟ ᱵᱟᱝ ᱠᱷᱟᱱᱤᱧ ᱞᱟᱹᱭ ᱠᱮᱭᱟ
ᱦᱩᱸ ᱟᱨ ᱵᱮᱯᱟᱨ ᱵᱟᱹᱱᱤᱡᱽ ᱥᱟᱦᱟᱨ ᱵᱟᱡᱟᱨ ᱟᱯᱮ ᱫᱚ ᱚᱠᱟ ᱛᱤᱱᱟᱹᱜ ᱥᱟᱺᱜᱤᱧ ᱯᱮ ᱥᱮᱱᱚᱜᱼᱟ
ᱦᱮᱸ ᱟᱞᱮ ᱫᱚ ᱚᱱᱟ ᱥᱟᱺᱜᱤᱧ ᱜᱮᱭᱟ
ᱦᱮᱸ ᱥᱩᱨ ᱨᱮᱫᱚ ᱦᱟᱴ ᱵᱟᱡᱟᱨ ᱠᱚ ᱵᱟᱹᱱᱩᱜ ᱛᱟᱯᱮᱭᱟ
ᱵᱟᱝᱟ ᱵᱟᱹᱱᱩᱜ ᱠᱟᱜ ᱟ
ᱦᱩᱸ ᱦᱩᱸ ᱟᱨ ᱪᱮᱫ ᱞᱮᱠᱟ ᱱᱟᱯᱟᱭ ᱵᱟᱲᱟ ᱜᱮ ᱢᱮᱱᱟᱜ ᱯᱮᱭᱟ ᱥᱮ
ᱦᱩᱸ ᱱᱟᱯᱟᱭ ᱜᱮ ᱚᱱᱛᱮ ᱫᱚ ᱪᱤᱠᱟᱭ ᱫᱟᱜ ᱮ ᱥᱮ ᱵᱟᱝᱟ
ᱫᱟᱜ ᱫᱚ ᱫᱟᱜᱟᱜ ᱞᱮᱜᱮᱭᱟᱭ ᱵᱟᱨ ᱯᱮ ᱢᱟᱦᱟ ᱢᱟᱲᱟᱝ ᱱᱤᱛ ᱱᱤᱛᱚᱝ ᱫᱚ ᱟᱨᱦᱚᱸ ᱵᱟᱹᱭᱥᱟᱹᱠᱷ ᱡᱷᱮᱸᱴ ᱵᱚᱸᱜᱟ ᱞᱮᱠᱟᱭ ᱥᱤᱛᱩᱝ ᱢᱟ. ᱞᱮᱠᱟ ᱫᱚᱢᱮ ᱥᱤᱛᱩᱝ ᱞᱮᱫᱟ
ᱛᱮᱦᱮᱧ ᱥᱤᱛᱩᱝ ᱞᱮᱭᱟ
ᱛᱮᱦᱮᱧ ᱫᱚᱢᱮᱭ ᱥᱮᱛ...
ᱱᱚᱛᱮ ᱢᱟ ᱛᱮᱦᱮᱧ ᱢᱟ ᱥᱤᱛᱩᱝ ᱢᱟᱭ ᱥᱤᱛᱩᱝ ᱞᱮᱭᱟᱭ ᱮᱱᱟᱝ ᱦᱚᱝᱠᱟ ᱦᱚᱝᱠᱟᱭ ᱥᱤᱛᱩᱝ ᱠᱟᱜᱼᱟ ᱦᱟᱞᱠᱟ ᱦᱟᱞᱠᱟᱭ ᱫᱟᱜ ᱞᱮᱭᱟ ᱱᱤᱛ ᱱᱤᱛᱚᱜ ᱟᱨᱦᱚᱸ ᱫᱚᱢᱮ ᱜᱮ ᱫᱟᱜᱮᱭ
ᱦᱩᱸ ᱦᱩᱲᱩ ᱨᱮᱦᱚᱸ ᱥᱟᱹᱨᱫᱤ ᱞᱮᱱᱟ ᱫᱟ ᱛᱚᱞᱟ ᱠᱚ ᱦᱩᱭ ᱮᱱᱟ ᱛᱚ ᱚᱱᱮ ᱚᱱᱟ ᱥᱮᱨᱢᱟ ᱫᱟᱜ ᱡᱟᱹᱲᱤ ᱜᱮ ᱵᱟᱭ ᱡᱟᱹᱲᱤᱭᱟᱞᱮ ᱠᱟᱱᱟ ᱯᱮ ᱯᱩᱱ ᱯᱮ ᱯᱩᱱ ᱢᱟᱦᱟ ᱢᱟᱲᱟᱝ ᱫᱟᱜ ᱡᱟᱹᱲᱤ ᱦᱩᱭ ᱮᱱᱟ ᱟᱨ ᱱᱤᱛᱚᱝ ᱢᱟ ᱵᱟᱹᱭᱥᱟᱹᱠᱷ ᱡᱷᱮᱸᱴ ᱵᱚᱸᱜᱟ ᱞᱮᱠᱟ ᱟᱨᱦᱚᱸᱭ ᱥᱤᱛᱩᱝ ᱮᱫᱟ
ᱚ... ᱱᱚᱛᱮ ᱢᱟ ᱫᱚᱢᱮ ᱜᱮ ᱫᱟᱜ ᱮ ᱟᱭ ᱯᱩᱨᱟᱹ ᱵᱚᱱᱱᱟ ᱩᱛᱟᱹᱨ ᱮ ᱟᱭ
ᱟᱯᱮ ᱥᱮᱱ
ᱦᱳᱭ ᱥᱮ
ᱦ ᱟᱨ ᱟᱯᱮ ᱥᱮᱱ ᱫᱚ ᱪᱮᱫ ᱞᱮᱠᱟ ᱛᱚᱞᱟ ᱛᱚᱞ ᱛᱟᱯᱚᱨ ᱠᱚ ᱦᱮᱸ ᱟᱨ ᱟᱯᱮᱨᱮᱱ ᱫᱚ ᱛᱚᱞᱟ ᱛᱚᱞᱮᱭᱟᱨ ᱟᱠᱚ ᱫᱚ ᱚᱠᱟ ᱞᱮᱠᱟ ᱪᱮᱫ ᱞᱮᱠᱟ ᱯᱚᱫᱽᱫᱷᱚᱛᱤ ᱛᱮ ᱥᱮ ᱪᱮᱫ ᱞᱮᱠᱟ ᱯᱨᱚᱥᱮᱥ ᱛᱮᱯᱮ ᱛᱚᱨᱟᱣ ᱜᱮᱭᱟ ᱜᱟᱹᱰᱤ ᱠᱚᱛᱮ ᱥᱮ ᱟᱯᱮ ᱜᱮ
ᱟᱞᱮ ᱜᱮ ᱜᱟᱹᱰᱤ ᱛᱮᱫᱚ ᱵᱟᱝᱼᱟ ᱜᱟᱹᱰᱤ ᱫᱚ ᱛᱚᱞᱟ ᱮᱨ ᱜᱟᱹᱰᱤ ᱩᱰᱩᱠ ᱠᱟᱱ ᱛᱮ
ᱟᱪᱪᱷᱟ ᱵᱟᱝ ᱚᱠᱟ ᱚᱠᱟ ᱫᱤᱥᱚᱢ ᱨᱮ ᱵᱟᱦᱨᱮ ᱫᱤᱥᱚ ᱼᱼ
ᱦᱚᱸ ᱩᱰᱩᱠ ᱠᱟᱱᱟ ᱩᱰᱩᱠ ᱫᱚ ᱚᱱᱠᱟ ᱨᱚᱦᱚᱭ ᱜᱟᱹᱰᱤ ᱠᱚ ᱩᱰᱩᱠ ᱠᱟᱱᱟ ᱛᱚ
ᱦᱮᱸ ᱟᱫᱚ ᱚᱠᱟ ᱞᱮᱠᱟ ᱯᱚᱫᱽᱫᱷᱚᱛᱤ ᱛᱮ ᱟᱯᱮ ᱫᱚᱯᱮ ᱛᱚᱞᱟᱭᱮᱫ ᱛᱮ ᱚᱱᱛᱮ ᱨᱮᱫᱚ ᱚᱱᱟ ᱫᱤᱥᱚᱢ ᱥᱮᱱ ᱫᱚ
ᱟᱞᱮ ᱥᱮᱱ ᱫᱚ ᱚᱠᱟᱞᱮᱠᱟ ᱮᱭ ᱦᱩᱲᱩ ᱠᱚ ᱯᱩᱭᱞᱩ ᱢᱟᱠᱚ ᱮᱭᱟ ᱞᱚᱦᱚᱫᱟ ᱠᱚ ᱤᱛᱟᱹᱭᱟᱠᱚ ᱚᱱᱠᱟ ᱫᱟᱯᱟᱞ ᱠᱟᱜᱼᱟ ᱠᱚ ᱤᱱᱟᱹ ᱯᱚᱨᱮ ᱚᱱᱠᱟ ᱱᱟᱥᱮ ᱜᱚᱡᱟ ᱠᱚ ᱩᱰᱩᱠ ᱞᱮᱱᱠᱷᱟᱱ ᱚᱱᱟ ᱫᱚ ᱵᱟᱹᱫᱽ ᱨᱮᱠᱚ ᱮᱨ ᱦᱚᱴᱚ ᱠᱟᱜᱼᱟ
ᱟᱫᱚ ᱚᱱᱟ ᱠᱚᱜᱮ ᱦᱟᱨᱟ ᱡᱟᱣᱨᱟ ᱞᱮᱱ ᱠᱷᱟᱱ ᱟᱫᱚ ᱨᱚᱦᱚᱭ ᱟᱠᱚ
ᱟᱞᱮ ᱥᱮᱱ ᱢᱟ ᱱᱚᱛᱮ ᱚᱱᱠᱟ ᱞᱮᱠᱟ ᱵᱟᱝ ᱵᱟᱹᱭᱥᱟᱹᱠᱷ ᱡᱷᱮᱸᱴ ᱵᱚᱸᱜᱟ ᱥᱮ ᱢᱤᱫ ᱫᱷᱟᱣᱞᱮ ᱥᱤ ᱠᱮᱫᱟ ᱥᱤ ᱠᱟᱛᱮ ᱦᱟᱥᱟ ᱛᱮ ᱞᱟᱹᱵᱤᱫ ᱛᱟᱦᱮᱱ ᱢᱟ ᱛᱟᱨᱯᱚᱨ ᱛᱟᱞᱟ ᱢᱟᱞᱟ ᱨᱮ ᱦᱳᱭ ᱟᱞᱮ ᱟᱯᱮ ᱚᱱᱟ ᱫᱤᱥᱚᱢ ᱥᱮᱱ ᱫᱚ ᱚᱱᱟ ᱯᱟᱛᱟ ᱠᱚ ᱦᱩᱭᱩᱜ ᱟᱥᱮ ᱵᱟᱝ ᱨᱳᱦᱱᱤ ᱯᱟᱛᱟ ᱠᱚ ᱨᱳᱦᱱᱤ ᱯᱟᱛᱟ ᱨᱮᱱᱟᱜ ᱫᱚᱥᱟᱨ ᱛᱮᱥᱟᱨ ᱥᱮᱱ ᱜᱮ ᱟᱞᱮ ᱫᱚ ᱮᱨ ᱟᱯᱷᱚᱲ ᱫᱚᱞᱮ ᱮᱦᱚᱵᱟ ᱚᱱᱟ ᱫᱷᱩᱞ ᱫᱷᱩᱞᱟᱹ ᱠᱟᱜᱼᱟ ᱞᱮ ᱦᱟᱥᱟ ᱛᱮᱫ ᱛᱟᱨᱯᱚᱨᱮ ᱟᱨᱦᱚ ᱫᱚᱲᱦᱟ ᱱᱟᱥᱮ ᱱᱟᱥᱮ ᱫᱟᱜ ᱧᱩᱨ ᱞᱟᱦᱟ ᱟᱨᱦᱚᱸ ᱞᱵᱤᱫᱚᱜᱼᱟ ᱞᱟᱹᱵᱤᱫ ᱠᱟᱛᱮ ᱟᱨᱦᱚᱸ ᱥᱤ ᱠᱮᱫᱟᱞᱮ ᱵᱟᱨ ᱯᱮ ᱫᱷᱟᱣ ᱱᱟᱦᱮᱞ ᱛᱮ ᱠᱤᱢᱵᱟ ᱴᱮᱠᱴᱟᱨ ᱛᱮ ᱥᱤ ᱟᱫᱚ ᱚᱱᱟ ᱫᱚ ᱟᱞᱮ ᱫᱚ ᱤᱭᱟᱹ ᱫᱚ ᱵᱟᱝ ᱞᱚᱦᱚᱫ ᱵᱟᱝᱞᱮ ᱞᱚᱦᱚᱫ ᱠᱟᱜ ᱦᱩᱭ ᱫᱚ ᱚᱱᱟ ᱤᱫᱤ ᱠᱟᱛᱮᱫ ᱚᱱᱟ ᱟᱜᱮ ᱚᱱᱟ ᱛᱚᱞᱟ ᱜᱟᱹᱲ ᱞᱮ ᱡᱩᱛᱟ ᱛᱚᱞᱟ ᱜᱟᱲᱩᱤ ᱡᱩᱛ ᱠᱟᱛᱮ ᱛᱚ ᱱᱚᱸᱰᱮ ᱜᱩᱨᱤᱡ ᱞᱮ ᱮᱢᱟᱜᱼᱟ ᱥᱟᱨ ᱫᱚ ᱵᱟᱝᱞᱮ ᱵᱮᱵᱚᱦᱟᱨᱟ ᱪᱮᱫᱟᱜ ᱥᱮ ᱢᱟᱱᱮ ᱡᱟᱦᱟᱸ ᱯᱨᱚᱠᱤᱛᱤ ᱨᱮᱱᱟᱜ ᱤᱭᱟᱹ ᱠᱟᱱᱟ ᱚᱱᱟ ᱜᱮᱞᱮ ᱵᱮᱵᱷᱟᱨᱟ ᱥᱟᱨ ᱵᱮᱵᱚᱦᱟᱨ ᱠᱟᱛᱮ ᱦᱟᱥᱟ ᱛᱮᱞᱮ ᱡᱩᱛ ᱴᱷᱤᱠᱟ ᱛᱟᱨᱯᱚᱨᱮ ᱚᱱᱟ ᱪᱮᱛᱟᱱ ᱨᱮ ᱛᱚ ᱢᱟᱱᱮ ᱦᱩᱲᱩ ᱫᱚᱞᱮ ᱮᱨ ᱟᱫ ᱜᱮ ᱚᱱᱟ ᱪᱮᱫᱞᱮᱠᱟ ᱤᱭᱟᱹ ᱠᱚ ᱵᱟᱝᱠᱚ ᱮᱨᱟ ᱦᱚᱲᱮᱡ ᱠᱚ ᱜᱚᱰᱟ ᱠᱚᱨᱮ
ᱦᱩᱸ ᱦᱮ
ᱚᱱᱠᱟ ᱞᱮ ᱮᱨ ᱠᱮᱫ ᱜᱮ ᱮᱨ ᱠᱟᱛᱮᱫ ᱜᱩᱨᱤᱡ ᱛᱟᱦᱮᱸᱭᱮᱱᱟ ᱚᱱᱟ ᱪᱮᱛᱟᱱ ᱨᱮ ᱦᱩᱲᱩ ᱛᱟᱨᱯᱚᱨᱮ ᱚᱱᱟᱞᱮ ᱯᱟᱞᱴᱤ ᱟᱫ ᱜᱮ ᱟᱨ ᱯᱟᱞᱴᱤ ᱠᱟᱛᱮᱫ ᱟᱫᱚ ᱚᱱᱟ ᱫᱚ ᱯᱟᱞᱴᱤ ᱠᱟᱛᱮᱫ ᱠᱚᱫᱟᱞ ᱰᱷᱟᱠᱟ ᱠᱚ ᱢᱮᱛᱟᱜᱼᱟ ᱟᱫᱚ ᱚᱱᱟ ᱰᱷᱟᱯᱚᱜ ᱠᱟᱛᱮᱫ ᱟᱫᱚ ᱦᱩᱭᱮᱱᱟ ᱛᱟᱨᱯᱚᱨᱮ ᱯᱩᱱ ᱢᱚᱬᱮ ᱢᱟᱦᱟ ᱱᱟᱥᱮ ᱱᱟᱥᱮ ᱡᱮᱵᱽ ᱛᱟᱦᱮᱸ ᱞᱮᱱᱠᱷᱟᱱ ᱟᱫᱚ ᱟᱯᱮ ᱡᱟᱦᱟᱸ ᱯᱚᱝ ᱠᱟᱛᱷᱟᱢ ᱢᱮᱱ ᱮᱫᱟ ᱥᱮ ᱚᱱᱟ ᱫᱚ ᱟᱫᱚ ᱯᱚᱝ ᱮᱱ ᱜᱮ ᱯᱚᱝ ᱦᱮᱸ ᱟᱞᱮᱭᱟᱜ ᱫᱚ ᱚᱱᱟ ᱛᱚᱞᱟ ᱜᱟᱲᱤ ᱨᱮᱜᱮ ᱡᱟᱦᱟᱸ ᱞᱮ ᱵᱮᱱᱟᱣ ᱡᱟᱦᱟᱸᱞᱮ ᱛᱚᱞᱟᱭᱟ ᱥᱮ ᱢᱟᱱᱮ ᱦᱩᱲᱩ ᱜᱟᱛᱮ ᱥᱤ ᱦᱩᱭᱩᱜᱼᱟ
ᱚᱸᱰᱮ ᱜᱮ ᱟᱫᱚ ᱨᱚᱦᱚᱭ ᱠᱚᱫᱚ ᱵᱟᱯᱮ ᱨᱚᱦᱚᱭ ᱛᱮ
ᱨᱚᱦᱚᱭᱟᱞᱮ ᱚᱱᱟ ᱦᱩᱭᱩᱜᱼᱟ ᱚᱠᱚᱭᱟᱜ ᱡᱩᱫᱤ ᱢᱚᱡᱽ ᱢᱚᱡᱽ ᱛᱮ ᱡᱮᱵᱽ ᱛᱟᱦᱮᱱᱟ ᱛᱟᱦᱚᱞᱮ ᱯᱮ ᱯᱩᱱ ᱢᱟᱦᱟ ᱢᱩᱫᱽ ᱨᱮᱜᱮ ᱯᱚᱝ ᱚᱰᱩᱚᱜᱼᱟ ᱯᱩᱝᱲᱤ ᱛᱟᱨᱯᱚᱨᱮ ᱚᱠᱚᱭ ᱫᱚ ᱥᱚᱛᱨᱚ ᱟᱴᱷᱨᱚ ᱠᱩᱲᱤ ᱵᱟᱭᱤᱥ ᱫᱤᱱ ᱯᱚᱨᱮ ᱛᱚᱞᱟ ᱦᱩᱭ ᱠᱟᱛᱮᱫ ᱦᱚᱸ ᱟᱫᱚ ᱠᱚ ᱨᱚᱦᱚᱭᱟ ᱟᱨ ᱚᱠᱚᱭ ᱚᱠᱚᱭ ᱠᱚᱫᱚ ᱢᱟᱱᱮ ᱟᱨᱦᱚᱸ ᱠᱮᱴᱮᱡᱪᱚ ᱠᱟᱛᱮᱫ ᱵᱟᱝᱠᱷᱟᱱ ᱫᱚ ᱫᱚᱥ ᱵᱟᱨᱚ ᱫᱤᱱ ᱨᱮᱦᱚᱸ ᱚᱠᱚᱭ ᱠᱚᱫᱚ ᱠᱚ ᱨᱚᱦᱚᱭ ᱜᱮᱭᱟ ᱛᱚ ᱵᱤᱥᱮᱥ ᱠᱚᱨᱮ ᱥᱚᱛᱮᱨᱚ ᱟᱴᱷᱨᱚ ᱫᱤᱱ ᱛᱮᱜᱮ ᱨᱚᱦᱚᱭ ᱞᱮᱠᱷᱟᱱ ᱢᱚᱡᱚᱜᱼᱟ ᱚᱱᱮ ᱚᱱᱠᱟ ᱟᱞᱮ ᱫᱚᱞᱮ ᱛᱚᱞᱟ
ᱟᱨ ᱪᱮᱫ ᱠᱚ ᱞᱟᱹᱭᱟ ᱚᱱᱛᱮ ᱫᱚ ᱪᱮᱠᱟ ᱦᱩᱲᱩ ᱠᱚ ᱦᱩᱭᱩᱜ ᱜᱮᱭᱟ ᱵᱷᱟᱹᱜᱤᱭᱟ?
ᱦᱩᱲᱩ ᱫᱚ ᱱᱟᱯᱟᱭ ᱜᱮ ᱦᱩᱭᱩᱜᱼᱟ ᱚᱱᱠᱟ ᱟᱞᱮ ᱥᱮᱱ ᱫᱚ ᱞᱟᱹᱴᱩ ᱞᱟᱹᱴᱩ ᱱᱟᱭ ᱜᱟᱰᱟ ᱠᱚᱦᱚᱸ ᱵᱟᱹᱱᱩᱜᱼᱟ ᱛᱚ ᱡᱮ ᱰᱩᱵᱟᱹ ᱟᱞᱮᱭᱟ ᱟᱫᱚ ᱟᱞᱮ ᱥᱩᱨ ᱨᱮ ᱡᱳᱫᱤᱭᱳ ᱢᱮᱱᱟᱜᱼᱟ ᱟᱡᱳᱚᱫᱤᱭᱟᱹ ᱥᱮ ᱫᱚᱞᱢᱟ ᱵᱩᱨᱩ ᱚᱱᱠᱟ ᱞᱮᱠᱟ ᱥᱚᱛ ᱫᱚ ᱵᱟᱝ ᱞᱮ ᱧᱟᱢᱟ ᱡᱮ ᱦᱟᱱᱟ ᱮᱴᱟᱜ ᱫᱤᱥᱚᱢ ᱞᱮᱠᱟ
ᱦᱮᱸ ᱦᱮᱸ ᱟᱯᱮ ᱫᱚ ᱵᱩᱨᱩ ᱫᱷᱟᱨᱮ ᱛᱚ ᱚᱱᱟ ᱫᱷᱟᱨᱮ ᱯᱮ ᱨᱚᱦᱚᱭ ᱜᱮᱭᱟ ᱥᱮ ᱪᱮᱫ?
ᱦᱮᱸ ᱦᱮᱸ ᱵᱩᱨᱩ
ᱟᱨ ᱫᱟᱜ ᱠᱚᱫᱚ ᱪᱮᱫ ᱠᱟ ᱚᱱᱛᱮ ᱫᱚ ᱫᱟᱜ ᱠᱚᱫᱚ ᱚᱠᱟ ᱞᱮᱠᱟ ᱚᱱᱛᱮ ᱫᱚ?
ᱫᱟᱜ ᱫᱚ ᱦᱩᱭ ᱡᱚᱠᱷᱚᱱ ᱦᱩᱭᱩᱜᱼᱟ ᱚᱠᱟ ᱥᱮᱨᱢᱟ ᱚᱠᱟ ᱞᱮᱠᱟ ᱚᱠᱟ ᱥᱮᱨᱢᱟ ᱫᱚ ᱟᱠᱟᱞ ᱜᱮᱭᱟᱭ ᱚᱠᱟ ᱥᱮᱨᱢᱟ ᱫᱚ ᱢᱚᱡᱽ ᱜᱮ ᱜᱮ ᱦᱩᱭᱩᱜᱼᱟ ᱛᱚ ᱟᱞᱮ ᱫᱚ ᱥᱮᱨᱢᱟ ᱨᱮ ᱵᱟᱨ ᱫᱷᱟᱣ ᱫᱚ ᱵᱟᱝ ᱞᱮ ᱤᱭᱟᱹ ᱦᱩᱲᱩ ᱫᱚ ᱵᱟᱝ ᱦᱩᱭᱩᱜ ᱛᱟᱞᱮ ᱵᱟᱝ ᱱᱚᱜᱼᱚᱭ ᱥᱮᱨᱢᱟᱨᱮ ᱢᱤᱫ ᱫᱷᱟᱣ ᱜᱮ ᱚᱱᱟ ᱦᱚᱸ ᱦᱩᱱᱟᱹᱝ ᱥᱮᱨᱢᱟ ᱫᱟᱜ ᱡᱟᱹᱲᱤ ᱡᱩᱫᱤ ᱢᱚᱡᱽ ᱦᱩᱭᱩᱜᱼᱟ ᱛᱚᱵᱮ ᱠᱷᱟᱱ ᱫᱚ ᱱᱟᱯᱟᱭ ᱜᱮ ᱟᱨ ᱵᱟᱝᱠᱷᱟᱱ ᱫᱚ ᱚᱠᱟ ᱚᱠᱟ ᱥᱮᱨᱢᱟ ᱫᱚ ᱵᱟᱝ ᱦᱚᱸ ᱦᱩᱭᱩᱜᱼᱟ ᱟᱫᱚ ᱱᱟᱞᱦᱟ ᱛᱩᱢᱟᱹᱞ ᱞᱟᱹᱜᱤᱫ ᱡᱟᱦᱟᱸ ᱨᱮ ᱚᱲᱟᱜ ᱨᱮ ᱢᱮᱱᱟᱜ ᱠᱚᱣᱟ ᱜᱚᱜᱚ ᱵᱟᱵᱟ ᱛᱟᱠᱚ ᱥᱮ ᱵᱚᱭᱦᱟ ᱫᱟ ᱛᱟᱠᱚ ᱱᱩᱠᱩ ᱩᱱᱠᱩ ᱠᱚᱦᱚᱸ ᱵᱟᱦᱨᱮ ᱫᱤᱥᱚᱢ ᱠᱟᱹᱢᱤ ᱠᱚ ᱥᱮᱱᱚᱜ ᱜᱮᱭᱟ ᱞᱟᱡ ᱟᱹᱥᱩᱞ ᱵᱟᱠᱷᱨᱟ ᱢᱟᱱᱮ ᱪᱮᱛᱟᱱ ᱥᱮᱨᱢᱟ ᱦᱮᱸ ᱪᱟᱸᱫᱳ ᱵᱚᱸᱜᱟ ᱵᱷᱚᱨᱥᱟ ᱛᱚ ᱚᱠᱟ ᱥᱮᱨᱢᱟ ᱥᱮᱨᱢᱟ ᱫᱟᱜ ᱡᱟᱹᱲᱤ ᱦᱩᱭ ᱞᱮᱱᱠᱷᱟᱱ ᱠᱷᱟᱱ ᱦᱩᱭᱩᱜᱼᱟ ᱟᱨ ᱵᱟᱝᱠᱷᱟᱱ ᱫᱚ ᱵᱟᱝ ᱦᱚᱸ ᱦᱩᱭᱩᱜᱼᱟ ᱢᱟᱱᱮ
ᱟᱨ ᱱᱚᱝᱠᱟ ᱜᱟᱹᱰᱭᱟᱹ ᱠᱚ ᱵᱟᱹᱱᱩᱜᱼᱟ ᱚᱱᱠᱟ ᱯᱩᱠᱷᱨᱤ ᱠᱚ ᱚᱱᱠᱟ?
ᱜᱟᱹᱰᱭᱟᱹ ᱯᱩᱠᱷᱨᱤ ᱠᱚ ᱢᱮᱱᱟᱜᱼᱟ ᱛᱚ ᱵᱟᱹᱭᱥᱟᱹᱠᱷ ᱡᱷᱮᱸᱴ ᱵᱚᱸᱜᱟ ᱨᱮᱱᱟᱜ ᱥᱤᱛᱩᱝ ᱛᱮᱜᱮ ᱟᱸᱡᱮᱫ ᱼᱼ ᱟᱸᱡᱮᱫᱚᱜᱼᱟ ᱫᱟᱜ ᱜᱮ ᱵᱟᱝ ᱛᱟᱦᱮᱱᱟ᱾
ᱚᱻ ᱟᱫᱚ ᱡᱮ ᱠᱮ ᱥᱮᱭ, ᱚᱱᱟ ᱥᱮᱨᱢᱟ ᱫᱟᱜ ᱜᱮ ᱤᱭᱟᱹ ᱵᱚᱨᱥᱟ ᱫᱚᱼᱼ
ᱦᱮᱸ ᱚᱱᱟ ᱵᱷᱚᱨᱥᱟ ᱜᱮ ᱟᱨ ᱚᱠᱟ ᱚᱠᱟ ᱼᱼ ᱫᱤᱥᱚᱢ ᱥᱮᱱ ᱫᱚ ᱢᱮᱱᱟᱜ ᱜᱮᱭᱟ ᱟᱞᱮ ᱥᱮᱱ ᱫᱚ ᱚᱱᱟ ᱨᱮᱱᱟᱜ ᱥᱩᱵᱤᱫᱷᱟ ᱠᱚᱦᱚᱸ ᱵᱟᱹᱱᱩᱜᱼᱟ ᱚᱱᱟᱼᱼ ᱠᱷᱚᱱ ᱦᱚᱸᱞᱮ ᱪᱷᱩᱰᱟᱨ ᱜᱮᱭᱟ ᱵᱟᱝᱠᱷᱟᱱ ᱢᱟ ᱚᱱᱟ ᱠᱚᱛᱮ ᱦᱚᱸ ᱥᱮᱞᱳᱼᱼ
ᱟᱫᱚ ᱪᱮᱫ ᱦᱩᱲᱩ ᱠᱚᱯᱮ ᱪᱟᱥ ᱜᱮᱭᱟ ᱛᱟᱦᱚᱞᱮ?
ᱥᱚᱨᱱᱚ ᱞᱚᱞᱟᱴ ᱛᱟᱨᱯᱚᱨᱮ ᱟᱭᱢᱟ ᱩᱰᱩᱜ ᱟᱠᱟᱱᱟ ᱱᱤᱛᱚᱝ ᱢᱟ ᱟᱭᱢᱟ ᱦᱩᱲᱩ ᱚᱰᱚᱠ ᱟᱠᱟᱱᱟ ᱡᱚᱛᱚᱼᱼ ᱡᱚᱛᱚ ᱰᱤᱡᱤᱴᱮᱞ ᱢᱟᱱᱮ ᱢᱤᱛᱟᱞᱤ᱾ ᱦᱮᱸᱼᱼ
ᱡᱚᱛᱚ ᱦᱩᱲᱩ ᱜᱮ ᱵᱷᱟᱜᱤ ᱦᱩᱭᱩᱜ ᱜᱮᱭᱟ?
ᱚᱛ ᱦᱤᱥᱟᱹᱵᱽ ᱛᱮ ᱦᱩᱭᱩᱜᱼᱟ ᱚᱠᱟ ᱚᱠᱟ ᱚᱛ ᱠᱚᱫᱚ ᱱᱟᱯᱟᱭᱟ ᱟᱨ ᱚᱠᱟ ᱠᱚᱫᱚᱼᱼ ᱢᱟᱱᱮ ᱚᱱᱠᱟᱱᱟᱜ ᱡᱟᱦᱟᱸ ᱠᱚᱫᱚ ᱜᱤᱛᱤᱞ ᱦᱟᱥᱟ ᱵᱮᱥᱤ ᱢᱮᱱᱟᱜ ᱟᱛᱚᱼᱼ ᱟᱫᱚ ᱡᱟᱦᱟᱸ ᱠᱚ ᱨᱮᱱᱟᱜ ᱦᱟᱥᱟ ᱱᱟᱯᱟᱭᱼᱼ ᱱᱟᱯᱟᱭᱟ ᱚᱱᱟ ᱠᱚᱨᱮ ᱫᱚ ᱱᱟᱯᱟᱭ ᱜᱮ ᱦᱩᱭᱩᱜᱼᱟ ᱵᱟᱝᱠᱷᱟᱱ ᱫᱚ ᱜᱤᱛᱤᱞ ᱡᱟᱹᱥᱛᱤ ᱛᱟᱦᱮᱸ ᱞᱮᱱᱠᱷᱟᱱ ᱫᱷᱤᱨᱤ ᱡᱟᱹᱥᱛᱤ ᱛᱟᱦᱮᱸ ᱞᱮᱱᱠᱷᱟᱱᱼᱼ ᱚᱱᱟ ᱠᱷᱮᱛ ᱠᱚᱨᱮ ᱫᱚ ᱢᱚᱸᱡᱽ ᱛᱮᱫᱚ ᱵᱟᱝ ᱦᱩᱭᱩᱜᱼᱟ᱾
ᱚᱻ ᱟᱨ ᱵᱟᱹᱫᱽ ᱠᱚᱨᱮ ᱜᱷᱟᱸᱥ ᱵᱟᱲᱟᱜ ᱜᱮᱭᱟ ᱥᱮ ᱵᱟᱝ?
ᱜᱷᱟᱥ ᱢᱟ ᱜᱷᱟᱥᱚᱜ ᱜᱮᱭᱟ ᱟᱫᱚ ᱱᱤᱛ ᱨᱮᱱᱟᱜ ᱯᱚᱫᱽᱫᱷᱚᱛᱤ ᱛᱮ ᱡᱟᱦᱟᱸ ᱞᱮᱠᱟ ᱚᱱᱟ ᱛᱚᱨᱟᱣ ᱦᱩᱭᱩᱜ ᱠᱟᱱᱟᱼᱼ ᱡᱟᱦᱟᱱᱟᱜ ᱜᱮ ᱵᱮᱸᱜᱟᱲ ᱦᱩᱭᱮᱱ ᱵᱷᱮᱱᱰᱤ ᱦᱩᱭᱮᱱ ᱦᱩᱲᱩ ᱦᱩᱭᱮᱱᱼᱼ ᱟᱫᱚ ᱚᱱᱟ ᱡᱚᱭᱵᱚ ᱥᱟᱨ ᱚᱡᱚᱭᱵᱚ ᱥᱟᱨ ᱡᱟᱦᱟᱸᱼᱼ ᱠᱚ ᱢᱮᱛᱟᱜᱼᱟ ᱟᱫᱚ ᱯᱷᱮᱨᱟᱰᱚᱞ ᱵᱤᱥ ᱦᱤᱱᱟᱹ ᱱᱤᱭᱟᱹ ᱡᱤᱱᱤᱥ ᱠᱚ ᱵᱮᱵᱚᱦᱟᱨ ᱠᱟᱛᱮᱼᱼ ᱛᱚ ᱚᱱᱟ ᱫᱚ ᱜᱚᱡ ᱦᱩᱭᱩᱜ ᱠᱟᱱᱟ ᱟᱨ ᱵᱟᱝᱠᱷᱟᱱᱼᱼ ᱚᱱᱟ ᱴᱮᱠᱴᱟᱨ ᱠᱚᱛᱮ ᱱᱟᱦᱮᱞ ᱠᱚᱛᱮ ᱪᱟᱞᱟᱣ ᱠᱟᱛᱮᱫ ᱚᱱᱟ ᱵᱟᱪᱷᱟᱣ ᱦᱩᱭᱩᱜᱼᱟ᱾ ᱥᱚᱵᱽᱡᱤ ᱠᱚ ᱡᱟᱦᱟᱱᱟᱜ ᱠᱚᱨᱟᱣ ᱞᱮᱠᱷᱟᱱ ᱜᱷᱟᱥ ᱫᱚ ᱫᱚᱢᱮ ᱛᱮᱨᱮ ᱛᱮᱥᱮ ᱫᱚᱢᱮ ᱜᱷᱟᱥ᱾
ᱚᱻ ᱛᱟᱦᱚᱞᱮ ᱠᱷᱟᱱ ᱫᱚ ᱚᱱᱮ ᱚᱱᱠᱟ ᱟᱯᱮ ᱚᱱᱛᱮ ᱫᱚᱼᱼ ᱟᱞᱮ ᱱᱚᱛᱮᱼᱼ ᱱᱚᱛᱮ ᱢᱟ ᱥᱤᱞᱩ ᱠᱚᱠᱚ ᱵᱟᱹᱭᱥᱟᱹᱣ ᱠᱟᱜᱼᱟ ᱛᱚ ᱵᱟᱭ ᱫᱟᱜ ᱨᱮᱦᱚᱸ ᱥᱤᱞᱩ ᱠᱚᱛᱮ ᱱᱟᱜ ᱫᱟᱜ ᱠᱚᱛᱮ ᱠᱚᱼᱼ ᱨᱚᱦᱚᱭᱟᱠᱚ ᱚᱱᱟ ᱠᱚᱛᱮ ᱨᱮᱦᱚᱸ ᱟᱱᱟᱡᱽ ᱠᱚᱠᱚ ᱪᱟᱥᱟ ᱟᱨᱼᱼ
ᱦᱩᱸ ᱼᱼ
ᱦᱩᱭ ᱵᱷᱟᱜᱤ ᱜᱮ ᱦᱩᱭᱩᱜ ᱜᱮᱭᱟ ᱚᱠᱟ ᱥᱮᱨᱢᱟ ᱚᱠᱟ ᱞᱮᱠᱟ ᱟᱨᱠᱤ ᱚᱱᱟ ᱫᱚ ᱵᱟᱢ ᱞᱟᱹᱭ ᱫᱟᱲᱮᱭᱟᱜᱼᱟ᱾
ᱴᱷᱤᱠ ᱜᱮᱭᱟ ᱚᱠᱛᱚ ᱦᱩᱭᱱᱟ ᱚᱱᱛᱮ ᱠᱷᱚᱱ ᱨᱩᱣᱟᱹᱲ ᱢᱮ ᱦᱳᱭ᱾
ᱦᱳᱭ ᱦᱳᱭ ᱦᱟᱸ ᱼᱼ